ᱦᱮᱞᱳ ᱦᱮᱸ ᱪᱮᱫ ᱱᱟᱯᱟᱭ ᱜᱮ ᱦᱮᱸ ᱟᱸᱡᱚᱢᱮᱫ ᱜᱮᱭᱟ ᱱᱟᱯᱟᱭ ᱜᱮᱛᱚ ᱦᱮᱸ ᱞᱟᱹᱭ ᱫᱤᱧ ᱱᱟᱯᱟᱭ ᱵᱟᱲᱟ ᱜᱮᱭᱟᱢ ᱛᱚ
ᱦᱮᱸ ᱱᱟᱯᱟᱭ ᱵᱟᱲᱟ ᱜᱮᱤᱭᱟᱹᱧ ᱟᱹᱵᱤᱱ ᱜᱮ ᱪᱮᱫ ᱞᱮᱠᱟ ᱢᱮᱱᱟᱜ ᱵᱮᱱᱟ
ᱚ ᱡᱟᱭᱦᱳᱠ ᱮᱸ ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱥᱮ ᱪᱮᱫ
ᱦᱮᱸ ᱱᱟᱯᱟᱭ ᱜᱮᱭᱟ ᱮᱠᱷᱚᱱ ᱫᱚ
ᱚ
ᱟᱱᱛᱮ ᱫᱟᱜ ᱡᱟᱹᱯᱩᱫ ᱠᱚ ᱪᱮᱫ ᱞᱮᱠᱟ ᱦᱩᱭᱩᱜ ᱠᱟᱱᱟ
ᱱᱚᱛᱮ ᱫᱟᱜ ᱡᱟᱹᱯᱩᱫ ᱫᱚᱢᱮ ᱫᱚ ᱵᱟᱝ ᱦᱮᱸᱥ ᱱᱟᱥᱮ ᱱᱟᱥᱮ ᱞᱮᱠᱟᱜ ᱜᱮ ᱟᱫᱚ ᱪᱮᱫ ᱞᱮᱠᱟ ᱟᱨ ᱨᱚᱦᱚᱭ ᱠᱚᱫᱚ ᱛᱤᱱᱟᱹᱜ ᱴᱟᱯᱮ ᱞᱟᱦᱟ ᱠᱮᱫᱟ ᱯᱮ
ᱨᱚᱦᱚᱭ ᱴᱟ ᱫᱚ ᱣᱨᱤ ᱞᱟᱜᱟᱜᱼᱟ ᱮᱠᱷᱚᱱ ᱫᱚ ᱵᱚᱨᱥᱟ ᱫᱚ ᱥᱮᱨᱚᱠᱚᱢ ᱫᱚ ᱟᱭᱨᱮ ᱞᱟᱜᱟᱜᱼᱟ ᱥᱮ
ᱦᱮᱸ ᱦᱮᱸ
ᱛᱚᱞᱟ ᱠᱚᱫᱚ ᱦᱩᱭ ᱨᱮᱰᱤ ᱠᱟᱱᱟ ᱠᱤᱱᱛᱩ ᱫᱟᱜ ᱠᱚᱜᱮ ᱠᱷᱮᱛ ᱨᱮ ᱟᱣᱨᱤ ᱞᱟᱜᱟᱜᱼᱟ
ᱚ ᱟᱪᱪᱷᱟ ᱟᱪᱪᱷᱟ ᱟᱪᱪᱷᱟ ᱡᱟᱭᱦᱳᱠ ᱟᱫᱚ ᱫᱟᱜ ᱠᱚᱫᱚ ᱟᱹᱣᱨᱤᱭᱟᱜᱼᱟ ᱵᱟᱝ ᱱᱚᱱᱚᱛᱮ ᱦᱚᱸ ᱚᱱᱠᱟ ᱜᱮ ᱱᱟᱥᱮ ᱱᱟᱥᱮ ᱫᱚᱞᱮ ᱨᱚᱦᱚᱭ ᱠᱟᱜ ᱜᱮᱭᱟ ᱦᱮᱸ ᱟᱫᱚ ᱫᱚᱢᱮ ᱡᱟᱹᱥᱛᱤ ᱫᱚ ᱟᱹᱣᱨᱤᱭᱟᱹᱜᱼᱟ ᱮᱠᱴᱩᱭ ᱨᱚᱦᱚᱭ ᱫᱚ ᱢᱟᱲᱟᱝ ᱤᱫᱤᱭᱮᱫ ᱠᱟᱱᱟ ᱵᱟᱹᱭ ᱵᱟᱹᱭ ᱛᱮ ᱵᱟᱠᱚ ᱞᱹᱭᱟ ᱢᱟᱱᱮ ᱦᱟᱢᱟᱞ ᱡᱟᱦᱟᱸ ᱟᱹᱭᱠᱟᱹᱜ ᱠᱟᱱ ᱛᱟᱦᱮᱸᱼᱟ ᱠᱟᱹᱢᱤ ᱠᱟᱹᱥᱱᱤ ᱛᱟᱞᱟ ᱛᱟᱞᱟᱛᱮ ᱚᱱᱟ ᱫᱚ ᱱᱟᱥᱮ ᱩᱫᱷᱟᱹᱨ ᱤᱫᱤ ᱦᱩᱭᱩᱜ ᱠᱟᱱᱟ ᱦᱳᱭ ᱥᱮ ᱟᱫᱚ ᱛᱟᱦᱚᱞᱮ ᱟᱯᱮ ᱫᱚ ᱟᱯᱮ ᱥᱮᱫ ᱫᱚ ᱱᱚᱣᱟ ᱡᱟᱦᱟᱸ ᱵᱚᱱ ᱞᱟᱹᱭᱮᱫ ᱫᱚ ᱟ ᱦᱩᱲᱩ ᱠᱚᱢᱟ ᱦᱮᱱᱟᱜ ᱠᱟᱜ ᱜᱮ ᱤᱱᱟᱹ ᱛᱟᱭᱚᱢ ᱩᱛᱩ ᱠᱚ ᱦᱮᱸᱥᱮ ᱟᱨ ᱚᱱᱠᱟ ᱞᱟᱡ ᱟᱯᱟᱥᱩᱞᱚᱜ ᱞᱮᱠᱟ ᱟᱨᱦᱚᱸ ᱫᱟᱢᱟᱱ ᱫᱟᱢᱟᱱ ᱦᱚᱳᱭᱛᱳ ᱵᱮᱵᱽᱥᱟ ᱵᱟᱹᱱᱤᱡᱽ ᱠᱚ ᱚᱠᱟᱴᱟᱜ ᱱᱟᱯᱟᱭᱟᱜ ᱦᱮᱱᱟᱜ ᱟᱠᱟᱫᱟ ᱥᱮ ᱪᱮ ᱟᱨᱦᱚᱸ ᱱᱚᱣᱟ ᱠᱚ ᱠᱷᱚᱱᱟᱜ ᱵᱷᱮᱜᱟᱨᱟ
ᱦᱮᱸ ᱢᱮᱱᱟᱜ ᱟᱠᱟᱫᱟ ᱤᱭᱟᱹ ᱠᱟᱹᱴᱤᱡ ᱡᱷᱤᱸᱜᱟᱹ ᱨᱚᱦᱚᱭ ᱦᱩᱭ ᱟᱠᱟᱱᱟ ᱟᱨ ᱠᱟᱞᱞᱟ ᱠᱟ ᱠᱟᱴᱤᱡ ᱢᱮᱱᱟᱜ ᱟᱠᱟᱫᱟ ᱟᱨ ᱥᱚᱥᱟ ᱢᱮᱱᱟᱜ ᱟᱠᱟᱫᱟ ᱱᱚᱝᱠᱟᱱ ᱤᱭᱟᱹ ᱞᱟᱹᱜᱤᱫ ᱫᱚ
ᱟᱼᱪᱪᱷᱟ, ᱟᱪᱪᱷᱟ, ᱡᱟᱭ ᱦᱳᱠ ᱾
ᱮᱸᱻᱳᱸ ᱾
ᱩᱸᱷ ᱚᱱᱟ ᱦᱚᱸ, ᱱᱟᱯᱟᱭ ᱠᱟᱛᱷᱟ ᱠᱟᱱ ᱜᱮᱭᱟ, ᱦᱮᱸᱥᱮ ᱵᱟᱝ? ᱱᱟᱯᱟᱭ ᱜᱮ, ᱚᱱᱠᱟ ᱦᱚᱸ, ᱫᱚᱨᱠᱟᱨ ᱠᱟᱱ ᱛᱟᱵᱚᱱᱟ ᱾ ᱚᱱᱟ, ᱞᱮᱠᱟᱱᱟᱜ ᱠᱚ ᱪᱟᱥ ᱟᱵᱟᱫ ᱦᱚ, ‌ ᱦᱳᱭ ᱥᱮ ᱾ ᱟᱫᱚ, ᱛᱟᱦᱚᱞᱮ ᱪᱮᱫ ᱞᱮᱠᱟ? ᱥᱮ, ᱚᱱᱟ ᱩᱭᱦᱟᱹᱨ ᱵᱷᱟᱵᱽᱱᱟ ᱠᱚ, ᱦᱮᱡ ᱮᱱᱟ, ᱡᱮ ᱱᱚᱣᱟ ᱠᱚ, ᱨᱚᱦᱚᱭ ᱞᱮᱠᱷᱟᱱ ᱫᱚ, ᱦᱚᱭ ᱛᱳ, ᱱᱟᱯᱟᱭᱚᱜᱼᱟ ᱾ ᱥᱮ ᱢᱮᱱ ᱥᱮ ᱚᱲᱟᱜ ᱨᱮᱱᱟᱜ, ᱥᱩᱱᱩᱢ ᱵᱩᱞᱩᱝ ᱪᱟᱞᱟᱜ ᱞᱟᱹᱜᱤᱫ, ᱠᱷᱚᱨᱚᱪ ᱯᱟᱹᱛᱤ ᱠᱚᱫᱚ, ᱱᱟᱯᱟᱭ ᱜᱮ, ᱩᱰᱩᱠᱚᱜᱼᱟ, ᱢᱮᱱᱛᱮ ᱾
ᱟᱫᱚ, ᱱᱚᱣᱟ ᱠᱚᱨᱮ ᱠᱷᱚᱱ, ᱪᱟᱥ ᱟᱹᱜᱩᱭ ᱮᱫᱟ ᱠᱚ, ᱮᱠᱷᱚᱱ ᱯᱟᱸᱪ, ᱥᱟᱛ ᱵᱚᱪᱷᱚᱨ, ᱦᱮᱸ ᱥᱮ ᱵᱟᱝ? ᱡᱟᱭ ᱦᱳᱠ, ᱚᱲᱟᱜ ᱠᱷᱚᱨᱪᱟ ᱠᱚ, ᱪᱟᱞᱟᱜ ᱠᱟᱱᱟ ᱾ ᱥᱚᱝᱥᱟᱨ ᱪᱟᱞᱟᱜ ᱠᱟᱱᱟ ᱾
ᱦᱮᱸᱻ ᱾
ᱟᱪᱪᱷᱟ ᱦᱟᱯᱮ, ᱡᱟᱜᱮ ᱴᱟᱠᱟ ᱠᱚ, ᱫᱚᱦᱚ ᱜᱟᱱᱚᱜ ᱠᱟᱱᱟ ᱾ ᱯᱚᱭᱥᱟ ᱠᱚ ᱼᱼ
ᱟᱼᱪᱪᱷᱟ, ᱪᱪᱷᱟ, ᱪᱷᱟ ᱚᱱᱠᱟ ᱞᱮᱠᱟ ᱨᱮ ᱵᱟᱝ?
ᱦᱮᱸᱻ ᱾
ᱚᱱᱟ ᱦᱚ, ᱱᱟᱯᱟᱭ ᱠᱟᱛᱷᱟ ᱠᱟᱱ ᱜᱮᱭᱟ, ᱵᱟᱝ ᱫᱚ ᱵᱟᱝ, ᱟᱵᱚᱣᱟᱜ ᱫᱚᱨᱠᱟᱨ ᱠᱟᱱ, ᱛᱟᱵᱚᱱᱟ ᱥᱮ ᱾ ᱚᱱᱛᱮ, ᱫᱟᱜ ᱵᱟᱝ ᱢᱚᱻᱦᱟᱜ ᱾ ᱚᱸᱰᱮ ᱡᱩᱫᱤ, ᱟᱵᱚ ᱵᱟᱵᱚᱱ, ᱟᱻᱜ ᱾ ᱠᱚᱨᱟᱣᱟ ᱾ ᱥᱮ, ᱵᱟᱵᱚᱱ ᱫᱚᱦᱚᱭᱟ ᱾ ᱛᱟᱛᱮ, ᱪᱤᱠᱟᱹᱞᱮᱠᱟ ᱛᱮ, ᱛᱟᱭᱚᱢ ᱫᱟᱨᱟᱢ, ᱟᱵᱚ ᱵᱚᱱ, ᱮᱴᱠᱮᱴᱚᱲᱮᱼᱟ ᱥᱮ ᱾ ᱴᱟᱠᱟ ᱯᱚᱭᱥᱟ ᱛᱮᱵᱚ, ᱟᱱᱟᱴ ᱮᱴᱠᱮᱴᱚᱲᱮ ᱨᱮᱜᱮ ᱵᱚ, ᱯᱟᱲᱟᱣ ᱟᱵᱚᱱ, ᱴᱷᱤᱠ ᱥᱮ ᱾
ᱦᱩᱸ, ᱚᱱᱟ ᱛᱚ, ᱠᱟᱛᱷᱟ ᱠᱟᱱ ᱜᱮᱭᱟ ᱾ ᱦᱚᱸ ᱚᱱᱟ, ᱥᱟᱶᱛᱮ ᱱᱤᱭᱟ ᱵᱤᱨ ᱫᱚ ᱟᱨᱦᱚ, ᱱᱟᱣᱟ ᱪᱟᱥ ᱢᱚᱱᱮ ᱦᱩᱭᱩᱜ ᱠᱟᱱᱟ ᱛᱚ, ᱵᱟᱫᱟᱢ ᱾ ᱮᱴᱟᱜ ᱵᱟᱫᱟᱢ,
ᱵᱟᱫᱟᱢ ᱠᱚ ᱵᱟᱝ? ᱟᱫᱚ, ᱵᱚᱨᱥᱟ ᱨᱮᱦᱚᱸ, ᱧᱟᱢᱚᱜ ᱜᱮ ᱛᱮ ᱵᱟᱫᱟᱢ ᱫᱚ, ᱜᱟᱱᱚᱜ ᱛᱮ ᱾
ᱦᱟᱸᱭ, ᱜᱟᱱᱚᱜ ᱜᱮᱭᱟ ᱾
ᱦᱚᱸᱻ ᱾
ᱵᱟᱫᱟᱢ ᱪᱟᱥ, ᱚᱱᱟ ᱜᱮ ᱢᱚᱱᱮ ᱦᱳᱭ ᱟᱠᱟᱱᱟ ᱾ ᱱᱤᱭᱟᱹ ᱵᱟᱨ ᱵᱟᱫᱟᱢ ᱨᱚᱦᱚᱭ, ᱦᱩᱭᱩᱜᱼᱟ ᱾
ᱦᱮᱸᱻ ᱾
ᱟᱫᱚ, ᱵᱟᱫᱟᱢ ᱨᱮᱱᱟᱜ ᱤᱛᱟᱹ ᱠᱚ, ᱫᱚᱢᱮ ᱫᱟᱢ ᱠᱚ, ᱞᱟᱹᱭ ᱮᱫᱟ ᱛᱚ ᱾
ᱟᱪᱪᱷᱟ ᱾
ᱞᱟᱦᱟ ᱴᱚᱱ, ᱚᱱᱛᱮ ᱫᱚ, ᱪᱮᱫ ᱠᱚ, ᱪᱟᱥ ᱦᱩᱭᱩᱜ ᱜᱮᱭᱟ?
ᱚᱠᱚᱭ? ᱟᱞᱮ ᱥᱮᱫ, ᱦᱩᱸᱻ ᱚᱱᱠᱟ ᱮᱸᱻ ᱪᱮᱫ ᱤᱧ ᱞᱟᱹᱭᱟ ᱾ ᱪᱟᱥ ᱫᱚ ᱚᱱᱠᱟ ᱫᱚ, ᱵᱟᱝ ᱦᱳᱭᱳᱜᱼᱟ ᱾ ᱮᱴᱟᱜ ᱠᱤᱪᱷᱩ ᱫᱚ, ᱱᱚᱣᱟ ᱠᱚ ᱛᱟᱭᱚᱢ ᱠᱟᱛᱮᱜ ᱥᱮ, ᱱᱚᱣᱟ ᱠᱚ ᱵᱟᱯ ᱚᱛ ᱫᱚ ᱟᱫᱚ, ᱛᱚᱵᱩ ᱢᱤᱫᱴᱟᱱ ᱢᱚᱱᱮ ᱨᱮ, ᱨᱤᱠᱟᱹ ᱦᱩᱭᱩᱜ ᱠᱟᱱᱟ ᱾ ᱡᱮ ᱮᱴᱟᱜ ᱠᱚ, ᱩᱛᱩ ᱠᱚ, ᱨᱚᱦᱚᱭ ᱞᱮᱠᱷᱟᱱ ᱫᱚ, ᱱᱟᱯᱟᱭᱚᱜᱼᱟ ᱾ ᱚᱱᱟ, ᱦᱩᱲᱩ ᱠᱚᱜᱮ, ᱦᱮᱱᱟᱜ ᱟᱠᱟᱫᱟ ᱾ ᱛᱩᱲᱤ, ᱥᱚᱢᱚᱭ ᱛᱩᱲᱤ, ᱦᱩᱲᱩ ᱠᱚ, ᱨᱟᱠᱟᱵ ᱞᱮᱱᱠᱷᱟᱡ, ᱛᱩᱲᱤ, ᱠᱷᱚᱥᱞᱟ, ᱟᱹᱞᱩ ᱾ ᱤᱱᱟᱹ ᱠᱚᱜᱮ, ᱟᱨᱠᱤ ᱠ ᱦᱮ ᱥᱮ᱾
ᱱᱚᱣᱟ ᱵᱟᱨ ᱫ, ᱥᱮ ᱨᱚᱠᱚᱢ ᱱᱟᱣᱟ ᱡᱤᱱᱤᱥ, ᱪᱟᱥ ᱨᱮᱱᱟᱜ ᱫᱚ, ᱚᱱᱠᱟᱱᱟᱜ ᱤᱭᱟᱹ ᱵᱟᱹᱱᱩᱜ ᱠᱟᱜ-ᱟ‌ ᱾
ᱵᱟᱝ ᱾ ᱚᱱᱟ ᱜᱮ ᱱᱤᱭᱟᱹ ᱫᱷᱟᱣ, ᱠᱷᱚᱥᱞᱟ ᱦᱩᱭ ᱞᱮᱱ ᱨᱮᱦᱚᱸ, ᱚᱱᱠᱟ ᱫᱚᱢᱮ ᱞᱚᱥ, ᱪᱟᱞᱟᱣ ᱮᱱᱟ ᱾ ᱯᱩᱨᱩᱛᱟᱢ ᱛᱟᱢ ᱛᱟᱦᱮᱸ ᱠᱟᱱᱟ, ᱢᱮᱱᱠᱷᱟᱱ, ᱟᱞᱮ ᱵᱟᱝ ᱞᱮ ᱦᱩᱭ ᱦᱚᱪᱚ ᱫᱟᱲᱮᱭᱟᱜ ᱠᱷᱟᱹᱛᱤᱨ ᱛᱮᱜᱮ ᱟᱹᱰᱤᱜᱮ ᱴᱷᱚᱠᱟᱭᱮᱱᱟᱞᱮ ᱦᱮᱸ ᱥᱮ, ᱟᱫᱚ ᱪᱤᱠᱟᱹ ᱛᱮᱱᱟᱜ ᱪᱮᱜ ᱦᱮᱱᱟᱜ-ᱟ ᱢᱟ ᱞᱟᱹᱭ ᱵᱮᱱ
ᱟᱨ ᱡᱩᱫᱤ ᱵᱟᱝ ᱦᱩᱭᱩᱜ ᱠᱷᱟᱱ ᱚᱱᱟᱫᱚ ᱛᱚᱢ ᱞᱟᱹᱭ ᱜᱮ ᱫᱟᱲᱮ ᱠᱮᱭᱟ ᱥᱮ,
ᱴᱷᱤᱠ ᱴᱷᱤᱠ ᱡᱮ ᱦᱩᱭᱩᱜ ᱜᱮᱭᱟ ᱦᱩᱭ ᱦᱚᱪᱚᱜᱮ ᱜᱟᱱᱚᱜᱼᱟ ᱟᱫᱚ, ᱱᱟᱥᱮᱱᱟᱜ ᱚᱢᱚᱱ ᱜᱮ ᱵᱟᱝ ᱚᱢᱚᱱ ᱞᱮᱱᱠᱷᱟᱱ ᱫᱚ ᱪᱮᱫ ᱮᱢ ᱪᱤᱠᱟᱹ ᱫᱟᱲᱮᱭᱟᱜᱼᱟ ᱚᱱᱟ ᱫᱚ ᱾
ᱟᱫᱚ ᱚᱱᱟ ᱫᱚ ᱪᱮᱫ ᱮᱢ ᱪᱤᱠᱟᱹ ᱫᱟᱲᱮᱭᱟᱜᱼᱟ ᱦᱚᱭ ᱛᱚ ᱥᱚᱢᱚᱭ ᱨᱮ ᱦᱟᱱᱟᱜ ᱫᱟᱜ ᱵᱟᱭ ᱧᱟᱢ ᱟᱠᱟᱫᱟ ᱨᱚᱥ ᱵᱟᱝ ᱛᱟᱦᱮᱸ ᱠᱟᱱᱟ ᱴᱷᱤᱠ ᱴᱷᱟᱠ ᱵᱟᱲᱜᱮ ᱨᱮ ᱾ ᱱᱚᱣᱟ ᱦᱚᱸ ᱦᱩᱭ ᱫᱟᱲᱮᱭᱟᱜᱼᱟ ᱚᱱᱟ ᱠᱟᱨᱚᱱ ᱛᱮ ᱦᱩᱭᱩᱜᱼᱟ ᱦᱚᱭᱛᱳ ᱤᱛᱟᱹ ᱵᱟᱝ ᱱᱟᱯᱟᱭᱟ ᱾
ᱦᱮᱸ ᱦᱩᱸᱻ
ᱚᱱᱟ ᱠᱷᱟᱹᱛᱤᱨ ᱛᱮᱦᱚᱸ ᱦᱩᱭᱩᱜ ᱜᱮᱭᱟ ᱾
ᱴᱷᱤᱠ-ᱴᱷᱤᱠ ᱾ ᱠᱟᱛᱷᱟ ᱦᱚᱸ ᱠᱟᱱ ᱜᱮᱭᱟ ᱵᱟᱝ ᱫᱚ, ᱟᱫᱚ ᱛᱟᱦᱞᱮ ᱚᱱᱠᱟ ᱟᱨ ᱪᱮᱫ ᱠᱚ, ᱟᱪᱪᱷᱟ ᱯᱨᱚᱥᱮᱥᱤᱝ ᱠᱚ ᱞᱟᱹᱭᱟᱹᱧ ᱛᱟᱞᱟ ᱢᱮᱥᱮ ᱡᱮ ᱠᱚᱨᱚᱞᱟ ᱠᱚ ᱥᱮ ᱡᱷᱤᱸᱜᱟᱹ ᱠᱚ ᱪᱮᱫ ᱞᱮᱠᱟ ᱠᱟᱛᱮᱜ ᱯᱮ,
ᱦᱚᱸ ᱟᱞᱮ ᱥᱮᱫ ᱫᱚ ᱱᱮᱛᱟᱨ ᱫᱚ ᱱᱚ ᱱᱤᱭᱟᱹ ᱱᱤᱭᱟᱹ ᱵᱟᱨ ᱫᱚ ᱠᱚᱭᱮᱠ ᱜᱩᱞᱳ ᱪᱟᱹᱥᱤ ᱧᱮᱞ ᱦᱩᱭ ᱮᱱᱟ ᱾ ᱡᱟᱦᱟᱸᱭ ᱠᱚ ᱪᱟᱥ ᱮᱫᱟ ᱦᱮᱸ ᱥᱮ ᱵᱟᱝ ᱢᱟᱱᱮ ᱟᱹᱞᱩ ᱡᱮᱢᱚᱱ ᱠᱷᱮᱛ ᱠᱚ ᱨᱮᱰᱤᱭᱟ,
ᱦᱩᱸᱻ
ᱚᱱᱠᱟ ᱢᱤᱫᱴᱟᱱ ᱵᱟᱨᱭᱟ ᱪᱟᱹᱥᱤ ᱠᱚ ᱠᱚᱨᱟᱣ ᱨᱮᱰᱤᱭᱫᱟ ᱠᱷᱮᱛ ᱠᱚ ᱨᱮᱰᱤᱭ ᱠᱮᱫᱟ ᱛᱟᱨᱯᱚᱨᱮ, ᱚᱱᱟ ᱛᱟᱞᱟᱨᱮ ᱜᱩ ᱜᱩ ᱮᱸᱻ ᱯᱩᱭᱞᱩ ᱜᱩᱨᱤᱡ ᱠᱚ ᱮᱢ ᱠᱟᱭ ᱫᱟ ᱛᱮᱡᱽ ᱠᱚ ᱮᱢ ᱠᱟᱭᱫᱟ᱾ ᱚᱱᱟᱮ ᱟᱹᱞᱩ ᱞᱮᱠᱟᱜᱮ ᱥᱮ ᱚᱱᱟ ᱡᱮᱢᱚᱱ, ᱟᱹᱞᱩ ᱨᱮ ᱡᱮᱢᱚᱱ ᱞᱟᱦᱟᱨᱮ ᱛᱮᱡ ᱮᱢ ᱛᱟᱨᱯᱚᱨᱮᱢ ᱥᱤᱭᱟᱢ ᱛᱟᱨᱯᱚᱨᱮ ᱟᱹᱞᱩᱢ ᱨᱚᱦᱚᱭᱟ ᱥᱮ, ᱱᱚᱝᱠᱟ ᱜᱮ ᱠᱚ ᱨᱚᱦᱚᱭ ᱟᱠᱟᱫᱟ ᱱᱤᱭᱟᱹ ᱵᱟᱨ ᱫᱟᱨᱮ ᱠᱚᱦᱚᱸ ᱴᱷᱤᱠ ᱜᱮ ᱛᱟᱠᱚᱣᱟ ᱛᱟᱯᱚᱨᱮ ᱜᱩᱨᱤᱡᱼᱼ ᱛᱮ ᱜᱮᱠᱚ ᱨᱚᱦᱚᱭ ᱟᱠᱟᱜᱼᱟ ᱛᱟᱨᱯᱚᱨᱮ ᱛᱮᱡᱽ ᱟᱛᱮ ᱜᱮᱠᱚ ᱯᱩ ᱟᱠᱟᱫᱟ ᱾ ᱟᱨᱦᱚᱸ, ᱛᱮᱡᱽ ᱠᱚ ᱮᱢᱚᱜᱼᱟ ᱟᱫᱚ ᱚᱱᱟᱨᱮ ᱪᱮᱫ ᱠᱟ ᱯᱷᱚᱞᱚᱱ ᱦᱩᱭᱩᱜ ᱠᱟᱱᱟ ᱵᱟᱝ ᱵᱩᱡᱩᱜᱚᱜ ᱠᱟᱱᱟ ᱟᱫᱚ ᱚᱱᱟ ᱦᱚᱸ ᱟᱠᱚᱣᱟᱜ ᱵᱟᱝ ᱧᱮᱞ ᱦᱩᱭ ᱞᱮᱱᱠᱷᱟᱱ ᱵᱟᱝ ᱵᱩᱡᱚᱜ ᱠᱟᱱᱟ ᱾
ᱟᱪᱪᱷᱟ ᱟᱪᱪᱷᱟ ᱾ ᱦ
ᱱᱤᱭᱟᱹ ᱵᱟᱨ ᱫᱚ ᱱᱟᱣᱟ ᱯᱩᱫᱫᱩ ᱛᱮᱠᱚ ᱪᱟᱥᱟ ᱦᱮᱸ, ᱛᱟᱦᱚᱞᱮ ᱟᱯᱮ ᱚᱱᱛᱮ ᱫᱚ ᱚᱱᱟ ᱠᱚᱫᱚ ᱠᱟᱨᱞᱟ ᱠᱚ ᱨᱚᱞᱟ ᱠᱚᱫᱚ ᱵᱟᱯᱮ ᱪᱟᱥ ᱜᱮᱭᱟ ᱾
ᱦᱮᱸ ᱠᱟᱨᱞᱟ ᱠᱚ ᱚᱸᱻ ᱵᱟᱝ ᱚᱱᱠᱟ ᱫᱚ ᱵᱟᱝ ᱦᱩᱭᱩᱜᱼᱟ ᱢᱮᱫ ᱥᱮᱨᱢᱟ ᱚᱱᱠᱟ ᱪᱮᱥᱴᱟ ᱦᱩᱭ ᱞᱮᱱᱟ ᱾ ᱵᱟᱝ ᱥᱟᱠᱟᱢ ᱠᱚ ᱪᱮᱫ ᱞᱮᱠᱟᱨᱮ ᱡᱮ ᱜᱟᱸᱡᱽᱲᱟ ᱜᱩᱸᱡᱲᱟᱹᱜ ᱠᱟᱱ ᱛᱟᱦᱮᱸᱫᱚᱜ ᱚᱱᱟ ᱦᱚᱛᱮ ᱛᱮ, ᱚᱱᱟ ᱨᱮᱱᱟᱜ ᱡᱚ ᱠᱚᱦᱚᱸ ᱵᱮᱥ ᱫᱷᱟᱨᱟ ᱛᱮ ᱵᱟᱝ ᱦᱩᱭ ᱞᱮᱱᱟ ᱦᱮᱸ ᱥᱮ ᱾ ᱦᱩᱭ ᱞᱮᱱ ᱨᱮᱦᱚᱸ ᱚᱱᱠᱟ ᱞᱮᱠᱟ ᱫᱚ ᱚᱱᱮ ᱛᱤᱡᱩ ᱠᱚᱜᱮ ᱫᱚᱢᱮ ᱠᱚ ᱞᱟᱜᱟᱣᱮᱱᱟ ᱾
ᱚᱱᱟ ᱠᱚᱨᱚᱞᱟ ᱨᱮᱫᱚ ᱥᱮ ᱫᱚᱢᱮ ᱠᱩᱴᱷᱤᱭᱟᱹᱜᱼᱟ ᱟᱨ ᱯᱮᱞᱟᱥ ᱛᱤᱡᱩ ᱫᱚᱢᱮ ᱠᱚ ᱞᱟᱜᱟᱜᱼᱟ ᱾ ᱚᱱᱟ ᱫᱚ ᱥᱚᱢᱚᱭ ᱠᱮ ᱥᱚᱢᱚᱭ ᱨᱟᱱ ᱮᱢ ᱤᱫᱤ ᱥᱚᱠᱛᱟ ᱨᱮ ᱵᱟᱨᱫᱷᱟᱣ ᱠᱟᱛᱮ ᱨᱟᱱ ᱮᱥᱯᱮᱨᱮ ᱦᱩᱭᱩᱜ-ᱟ ᱾
ᱦᱚᱸᱻ
ᱟᱢ ᱮᱥᱯᱨᱮᱭᱟᱜ ᱤᱫᱤᱜᱮ ᱦᱩᱭᱩᱜ ᱛᱟᱢᱟ ᱡᱟᱦᱟᱱᱟᱜ ᱵᱟᱝ ᱡᱟᱦᱟᱱᱟᱜ ᱮᱥᱯᱨᱮ ᱤᱫᱤ ᱦᱩᱭᱩᱜ ᱛᱟᱢᱟ ᱾ ᱦᱚᱭ ᱵᱷᱤᱴᱟᱢᱤᱱ ᱮᱥᱯᱨᱮᱜ ᱛᱟᱢᱟ ᱵᱟᱠᱷᱟᱱ ᱛᱤᱡᱩᱣᱟᱜ ᱟᱨ ᱧᱮᱞᱫᱟᱢ ᱡᱩᱫᱤ ᱤᱥᱠᱩᱴᱤᱭᱟᱹ ᱥᱟᱵ ᱫᱚ ᱥᱠᱩᱴᱤᱭᱟᱹᱟᱜ ᱢᱤᱫᱴᱟᱹᱝ ᱫᱟᱨᱮ ᱠᱩᱴᱭᱟᱹ ᱞᱮᱱᱠᱷᱟᱱ ᱠᱩᱴᱷᱤᱭᱟᱹ ᱪᱟᱞᱟᱜ ᱜᱮᱭᱟ ᱾
ᱦᱚᱭ ᱦᱚᱭ,
ᱯᱩᱨᱟᱹ ᱠᱩᱴᱭᱟᱹ ᱥᱟᱵᱟ ᱵᱚᱝᱥᱚ ᱜᱚᱛᱚ ᱢᱤᱫᱴᱟᱝ ᱵᱟᱝᱠᱚ ᱞᱟᱹᱭᱟ? ᱢᱟᱱᱮ ᱩᱱᱠᱩᱣᱟᱜ ᱡᱟᱦᱟᱸᱭ ᱠᱚ ᱞᱟᱹᱭᱟᱠᱚ ᱠᱩᱴᱷᱤᱭᱟᱹᱜ ᱟᱠᱚ ᱩᱱᱠᱩ ᱫᱚ ᱠᱩᱴᱷᱭᱟᱹ ᱪᱟᱞᱟᱜ ᱜᱮᱭᱟ ᱠᱚ᱾ ᱚᱱᱠᱟ ᱜᱮ ᱠᱟᱨᱞᱟ ᱦᱚᱸ ᱡᱩᱫᱤ ᱢᱤᱫᱴᱟᱝ ᱠᱩᱴᱭᱟᱹᱭ ᱥᱟᱵ ᱠᱚᱫᱟ ᱯᱩᱨᱟᱹ ᱵᱟᱲᱜᱮ ᱜᱮ ᱠᱩᱴᱷᱤᱟ. ᱜ-ᱟ ᱡᱩᱫᱤ ᱨᱟᱱ ᱵᱟᱢ ᱮᱢᱟ᱾
ᱦᱮᱸ ᱠᱟᱛᱷᱟ ᱫᱚ ᱠᱟᱱ ᱜᱮ ᱟᱫᱚ ᱨᱟᱱ ᱦᱚᱸ ᱮᱢ ᱵᱟᱲᱟ ᱦᱩᱭ ᱞᱮᱱ ᱛᱟᱦᱮᱸᱫ ᱜᱮᱭᱟ᱾ ᱟᱫᱚ ᱡᱚᱛᱷᱟᱛ ᱨᱟᱱ ᱵᱟᱠᱚ ᱞᱟᱹᱭᱟ ᱨᱟᱱ ᱨᱮᱦᱮᱫ ᱥᱟᱶ ᱢᱟᱱᱮ ᱨᱳᱜᱽ ᱟᱡᱟᱨ ᱥᱟᱶᱛᱮ ᱨᱟᱱ ᱨᱮᱦᱮᱫ ᱡᱩᱫᱤ ᱵᱟᱝ ᱢᱮᱥᱟᱜ ᱟ ᱥᱮ ᱥᱮ ᱵᱟᱝ ᱢᱤᱞᱟᱹᱜᱼᱟ ᱛᱤᱥ ᱨᱮᱦᱚᱸ ᱚᱫᱚ ᱵᱟᱢ ᱵᱷᱟᱜᱮ ᱫᱟᱲᱮᱭᱟᱜᱼᱟ ᱠᱟᱛᱷᱟ ᱫᱚ ᱤᱱᱟᱹ ᱠᱟᱛᱷᱟ ᱠᱟᱱᱟ ᱥᱮ᱾
ᱦᱮᱸ
ᱟᱫᱚ ᱚᱱᱠᱟ ᱜᱮ ᱪᱮᱜ ᱦᱚᱸ ᱵᱟᱝ ᱢᱤᱞᱟᱹᱣ ᱫᱟᱲᱮ ᱦᱩᱭ ᱞᱮᱱᱟ ᱦᱮᱸ ᱡᱟᱭ ᱦᱚᱠ ᱚᱱᱟ ᱦᱚᱸ ᱟᱰᱤ ᱱᱟᱯᱟᱭ ᱠᱟᱛᱦᱟ ᱠᱟᱛᱷᱟ ᱠᱟᱱ ᱜᱮ ᱤᱧ ᱛᱤᱧ ᱞᱟᱹᱭᱟ ᱵᱟᱰᱟᱭᱮᱱᱟᱸ ᱥᱮ ᱟᱨ ᱪᱮᱫ ᱞᱮᱠᱟ ᱠᱟ ᱠᱟᱛᱮᱫ ᱚᱱᱟ ᱜᱮ ᱟᱫᱚ ᱨᱳᱜᱽ ᱟᱡᱟᱨ ᱠᱚ ᱪᱮᱫᱞᱮᱠᱟ ᱛᱤᱱᱟᱹᱜ ᱥᱮᱬᱟ ᱥᱮᱬᱟ ᱦᱟᱨᱟ ᱟᱠᱟᱱᱟ ᱛᱤᱱᱟᱹᱜ ᱥᱟᱠᱟᱢ ᱦᱩᱭ ᱠᱟᱱ ᱛᱟᱢᱟ? ᱥᱮ ᱢᱟᱪᱟᱨᱮᱢ ᱨᱟᱠᱟᱵ ᱟᱠᱟᱫᱟ ᱚᱱᱟ ᱠᱟᱨᱞᱟ ᱠᱚ?
ᱩᱱᱟᱹᱜᱴᱟ ᱫᱚ ᱟᱣᱨᱤ ᱭᱟᱜ-ᱟ ᱢᱤᱫ ᱫᱷᱟᱣ ᱢᱤᱫ ᱫᱷᱟᱣ ᱢᱟᱛᱨᱚ ᱯᱳ ᱦᱩᱭ ᱟᱠᱟᱱᱟ ᱪᱟᱲᱟ ᱠᱩᱲᱟ. ᱮᱢ ᱦᱩᱭ ᱟᱠᱟᱱᱟ᱾ ᱟᱨ ᱡᱷᱟᱹᱴᱤ ᱠᱚ ᱥᱩᱫᱩ ᱵᱤᱫ ᱦᱚᱭ ᱟᱠᱟᱱᱟ᱾
ᱟᱪᱪᱷᱟ
ᱟᱨ ᱢᱟᱪᱟ ᱟᱫᱚ ᱢᱟᱪᱟ ᱞᱟᱹᱜᱤᱫ ᱛᱮ ᱠᱷᱩᱱᱴᱤ ᱦᱟᱱᱟ ᱫᱷᱟᱨᱮ ᱱᱚᱣᱟ ᱫᱦᱟᱨᱮ ᱵᱤᱫ ᱦᱩᱭ ᱟᱠᱟᱱᱟ᱾ ᱟᱨ ᱛᱟᱨᱟᱴᱟᱱᱟᱣ ᱦᱩᱭ ᱠᱟᱱᱟ ᱮᱠᱷᱚᱱ ᱞᱟᱭᱞᱚᱢ ᱜᱮ ᱟᱭᱨᱤ ᱜᱟᱵ ᱦᱩᱭᱩᱜᱼᱟ᱾
ᱟᱪᱪᱷᱟ ᱚᱱᱠᱟ ᱵᱮᱯᱟᱨ ᱛᱟᱦᱚᱞᱮ ᱵᱟᱝ?
ᱦᱮᱸ
ᱦᱮᱸ ᱦᱮᱸ ᱟᱵᱚ ᱪᱟᱹᱥᱤ ᱦᱚᱯᱚᱱ ᱪᱟᱥ ᱠᱟᱛᱮᱜ ᱵᱟᱝᱵᱚᱱ ᱡᱚᱢ ᱨᱮᱦᱚᱸ ᱛᱚ ᱵᱟᱝ ᱜᱟᱱᱚᱜᱼᱟ ᱦᱮᱸ ᱥᱮ ᱵᱟᱝ ᱪᱟᱥ ᱠᱟᱛᱮ ᱡᱚᱢ ᱜᱮ ᱦᱳᱭᱳᱜ ᱛᱵᱚᱱᱟ ᱟᱵᱚ ᱫᱚ᱾
ᱪᱟᱥ ᱪᱮᱛᱟᱱ ᱦᱮᱸ ᱟᱵᱚᱣᱟᱜ ᱫᱚ ᱡᱚᱛᱚ ᱡᱟᱭᱜᱟ ᱪᱟᱥ ᱪᱮᱛᱟᱱ ᱨᱮᱜᱮ ᱰᱤᱯᱮᱱᱰ ᱟᱭ ᱱᱤᱛᱚᱜ ᱫᱚ ᱦᱮᱸᱥᱮ
ᱦᱮᱸ ᱪᱟᱥ ᱪᱮᱛᱟᱱ ᱨᱮᱜᱮ ᱟᱵᱚ ᱫᱚ ᱴᱮᱦᱟᱸᱴ ᱠᱟᱛᱮᱜ ᱦᱮᱱᱟᱜ ᱟᱠᱟᱜ ᱵᱚᱱ ᱦᱳᱭᱥᱮ᱾
ᱦᱮᱸ ᱵᱟᱢ ᱡᱚᱢ ᱪᱟᱥ ᱞᱮᱠᱷᱟᱱ ᱡᱚᱢ ᱵᱟᱢ ᱧᱟᱢᱟ᱾ ᱥᱮᱨᱚᱠᱚᱢ ᱛᱚ ᱱᱤᱡᱮᱨᱟᱜ ᱫᱚ ᱥᱟᱭᱤᱰ ᱤᱱᱠᱟᱢ ᱫᱚ ᱵᱟᱹᱱᱩᱜ ᱟᱥᱮ ᱡᱟᱜᱮ ᱪᱟᱥ ᱠᱟᱛᱮᱢ ᱤᱱᱠᱟᱢ ᱠᱮᱫᱼᱟᱢ ᱡᱚᱢ ᱠᱮᱫ ᱟᱢ ᱚᱱᱟᱜᱮ᱾ ᱡᱟᱜᱮ ᱟᱠᱷᱨᱤᱧ ᱦᱳᱭᱳᱼᱟ ᱡᱟᱜᱮ ᱡᱚᱢ ᱦᱳᱭᱳᱜᱼᱟ ᱚᱱᱠᱟ ᱠᱟᱛᱮᱜ ᱪᱟᱞᱟᱜ ᱦᱳᱭᱳᱼᱟ।
ᱦᱳᱭ ᱦᱳᱭ ᱴᱷᱤᱠ ᱠᱟᱛᱷᱟ ᱫᱚ ᱠᱟᱱ ᱜᱮᱭᱟ ᱵᱟᱝ ᱫᱚ ᱵᱟᱝ। ᱟᱪᱪᱷᱟ।
ᱦᱮᱸ ᱛᱟᱦᱚᱞᱮ ᱟᱹᱵᱤᱱ ᱟᱵᱤᱱᱟᱜ ᱚᱱᱛᱮ ᱚᱱᱟ ᱥᱩᱨ ᱠᱚᱨᱮ ᱫᱚ ᱚᱱᱠᱟ ᱪᱟᱥ ᱠᱚᱫᱚ ᱵᱟᱝ ᱦᱩᱭᱩᱜᱼᱟ ᱠᱟᱨᱞᱟ ᱥᱚᱥᱟ ᱡᱷᱤᱸᱜᱟᱹ? ᱯᱷᱴᱳᱞ
ᱵᱟᱝ ᱵᱟᱝ ᱩᱱᱟᱹᱜ ᱫᱚ ᱵᱟᱝ ᱦᱩᱭᱩᱜᱼᱟ ᱚᱱᱮ ᱱᱟᱥᱮ ᱩᱛᱩ ᱡᱚᱢ ᱞᱮᱠᱟ ᱡᱷᱤᱸᱜᱟᱹ ᱠᱚ ᱱᱟᱹᱲᱤ ᱦᱚᱪᱚ ᱠᱟᱜ ᱦᱩᱭᱩᱜᱼᱟ ᱠᱩᱫᱽᱨᱤ ᱠᱚ। ᱯᱚᱴᱚᱞ ᱠᱚᱫᱚ ᱵᱟᱝᱜᱮ ᱵᱟᱝ ᱧᱮᱞ ᱧᱟᱢᱚᱜᱚᱜᱼᱟ ᱯᱚᱴᱚᱞ ᱫᱚ ᱟᱞᱮ ᱫᱚ ᱢᱮᱫ ᱛᱮᱦᱚᱸ ᱵᱟᱞᱮ ᱧᱮᱞ ᱧᱟᱢᱟ ᱱᱚᱛᱮ।
ᱟᱨ ᱟᱠᱠᱷᱨᱤᱧ ᱞᱮᱠᱟ ᱫᱚ ᱢᱟᱱᱮ ᱚᱱᱟ ᱠᱚᱨᱮ ᱫᱚ ᱪᱟᱥ ᱜᱮ ᱵᱟᱝ ᱦᱩᱭᱩᱜᱼᱟ?
ᱵᱟᱝ ᱵᱟᱝ।
ᱛᱟᱦᱚᱞᱮ ᱚᱱᱛᱮ ᱠᱚᱨᱮ ᱫᱚ ᱛᱟᱦᱞᱮ ᱥᱚᱵᱡᱤ ᱫᱚ ᱟᱲᱚᱛ ᱠᱚᱨᱮ ᱵᱟᱝ ᱦᱩᱭᱩᱜ ᱜᱮ?
ᱵᱟᱝ ᱵᱟᱝ ᱚᱱᱠᱟ ᱥᱚᱵᱡᱤ ᱟᱲᱚᱛ ᱠᱚᱫᱚ ᱵᱟᱹᱱᱩᱜ ᱟᱠᱟᱫᱟ ᱟᱞᱮᱥᱮᱫ ᱫᱚ। ᱟᱪᱪᱷᱟ,
ᱟᱯᱮ ᱥᱮᱫ ᱫᱚ ᱥᱚᱵᱽᱡᱤ ᱫᱚ ᱫᱟᱢ ᱜᱮᱭᱟ ᱥᱮ ᱛᱟᱦᱮᱞᱮ ᱟᱞᱮ ᱥᱮᱫ ᱠᱷᱚᱡ ᱫᱚ,
ᱦᱮᱸ ᱫᱟᱢ ᱜᱮᱭᱟ ᱮᱠᱵᱟᱨᱮ ᱱᱚᱣᱟ ᱫᱚ ᱵᱟᱛᱟᱣ ᱛᱮᱜᱮ ᱦᱩᱭᱩᱜᱼᱟ, ᱡᱮ ᱥᱟᱹᱨᱤᱜᱮ ᱟᱯᱮ ᱥᱮᱫ ᱠᱷᱚᱱᱟᱜ ᱫᱚ ᱟᱞᱮᱥᱮᱫ ᱫᱚ ᱥᱩᱵᱽᱡᱤ ᱠᱚᱫᱚ ᱫᱟᱢ ᱜᱮᱭᱟ ᱩᱛᱩ ᱠᱚᱫᱚ।
ᱟ ᱛᱟᱦᱮᱞᱮ ᱚᱸᱠᱟᱱ ᱡᱤᱱᱤᱥ ᱫᱚ ᱟᱯᱮᱴᱷᱮᱱ ᱫᱚ ᱪᱮᱫ ᱵᱮᱥᱤ ᱪᱟᱥ ᱦᱩᱭᱩᱜᱼᱟ?
ᱦᱩᱸ ᱚᱸᱠᱟᱱ ᱡᱤᱱᱤᱥ ᱫᱚ ᱚᱱᱮ ᱦᱩᱲᱩ, ᱠᱷᱚᱥᱞᱟ, ᱛᱩᱲᱤ। ᱱᱚᱛᱮ ᱜᱩᱦᱩᱢ ᱠᱷᱟᱱ ᱱᱚᱛᱮ ᱢᱟ ᱜᱩᱦᱩᱢ, ᱟᱪᱪᱷᱟ᱾
ᱦᱮᱸ ᱦᱩᱲᱩ ᱫᱚ ᱛᱟᱦᱮᱞᱮ ᱢᱤᱫ ᱠᱟᱴ ᱜᱮᱯᱮ ᱪᱟᱥᱼᱟ, ᱥᱮ ᱵᱟᱨ ᱠᱟᱴ ᱥᱮ ᱯᱮ ᱠᱟᱴ?
ᱟᱸᱶ ᱵᱟᱨ ᱠᱟᱴ।
ᱩᱸ ᱵᱟᱨ ᱠᱟᱴ᱾
ᱦᱳᱭ ᱦᱳᱭ᱾
ᱦᱮᱸ ᱛᱟᱦᱮᱞᱮ ᱟᱯᱮ ᱥᱮᱫ ᱫᱚ ᱦᱩᱲᱩ ᱪᱟᱥ ᱜᱮ ᱵᱮᱥᱤᱭᱟ ᱛᱟᱦᱮᱞᱮ,
ᱦᱮᱸ ᱟᱞᱮᱥᱮᱫ ᱚᱱᱟ ᱫᱚ ᱵᱮᱥᱤ ᱫᱚ ᱵᱮᱥᱤ ᱜᱮᱭᱟ ᱵᱟᱝ ᱫᱚ, ᱟᱪᱪᱷᱟ,
ᱦᱮᱸ ᱟᱞᱮ ᱥᱮᱫ ᱫᱚ ᱡᱮᱢᱚᱱ ᱦᱩᱲᱳ ᱥᱚᱢᱚᱭ ᱦᱩᱲᱳ ᱢᱟᱱᱮ ᱟᱞᱮ ᱥᱮᱫ
ᱦᱮᱸ ᱢᱟᱹᱞᱟᱹ,
ᱟᱞᱮ ᱥᱮᱫ ᱫᱚ ᱢᱟᱱᱮᱻ ᱡᱚᱛᱚ ᱡᱤᱱᱤᱥ ᱜᱮ ᱢᱤᱫ ᱫᱷᱟᱣ ᱠᱟᱛᱮ ᱜᱮ ᱪᱟᱥ ᱦᱩᱭᱩᱜᱼᱟ ᱢᱟᱱᱮ ᱦᱩᱲᱩ ᱫᱚ ᱦᱩᱲᱩ ᱦᱚᱸ ᱢᱤᱫ ᱫᱷᱟᱣ ᱜᱮ। ᱦᱚᱫ, ᱡᱷᱤᱸᱜᱟᱹ ᱠᱟᱨᱞᱟ ᱠᱚᱦᱚᱸ ᱢᱤᱫ ᱥᱚᱢᱚᱭ ᱜᱮ। ᱢᱤᱫ ᱫᱷᱟᱣ ᱠᱟᱛᱮᱜ ᱜᱮ ᱦᱩᱭᱩᱜᱼᱟ ᱚᱱᱟ ᱡᱟᱦᱟᱸᱱ ᱡᱤᱱᱤᱥ ᱛᱚ ᱵᱟᱨ ᱫᱷᱟᱣ ᱠᱟᱛᱮᱫ ᱫᱚ ᱵᱟᱝ ᱜᱮᱞᱮ ᱪᱟᱥ ᱜᱮ।
ᱟᱶ ᱚᱱᱟ ᱦᱩᱭ ᱜᱮ ᱵᱟᱝ ᱦᱩᱭᱩᱜᱼᱟ, ᱥᱮ ᱪᱟᱥ ᱜᱮ ᱵᱟᱯᱮ ᱪᱟᱥᱼᱟ ᱥᱮ ᱪᱮᱫ ᱞᱮᱠᱟ ᱠᱟᱛᱷᱟ ᱴᱟᱜ?
ᱠᱟᱛᱷᱟ ᱴᱟᱜ ᱫᱚ ᱫᱟᱜ ᱦᱩᱭᱩᱜ ᱠᱟᱱᱟ ᱟᱫᱚ ᱦᱩᱲᱳ ᱫᱚ ᱫᱟᱜ ᱞᱟᱜᱟᱜᱼᱟ ᱥᱮ ᱫᱟᱜ ᱫᱚ ᱢᱮᱱᱤ ᱯᱷᱤᱱᱤ ᱚᱸᱠᱟ ᱢᱮᱱᱟᱜ ᱨᱮᱦᱚᱸ ᱟᱫᱚ ᱢᱤᱱᱤ ᱛᱮᱫᱚ ᱵᱟᱝ ᱠᱚ ᱨᱚᱦᱚᱭ ᱞᱟᱹᱜᱤᱫᱚᱜ ᱫᱚᱢᱮ ᱫᱟᱜ ᱴᱟᱱᱼᱟᱭ ᱥᱮ।
ᱦᱩᱸ
ᱢᱟᱱᱮ ᱠᱚᱥᱴᱚ ᱵᱟᱹᱲᱛᱤ ᱜᱮᱭᱟᱭ।
ᱦᱳᱭ ᱦᱳᱭ,
ᱚᱱᱟ ᱠᱟᱨᱚᱱ ᱛᱮ, ᱟᱫᱚ ᱩᱱ ᱥᱚᱢᱚᱭ ᱫᱚ ᱮᱴᱟᱜ ᱮ ᱮᱴᱟᱜ ᱥᱩᱵᱽᱡᱤ ᱠᱚ ᱪᱟᱥᱼᱚᱜᱼᱟ।
ᱟᱪᱪᱷᱟ, ᱦᱮᱸ ᱟᱫᱚ ᱤᱱᱟᱹ ᱨᱮᱦᱚᱸ ᱢᱟᱱᱮ ᱦᱩᱲᱩ ᱠᱷᱚᱱ ᱫᱚ ᱤᱧ ᱫᱩᱧ ᱞᱟᱹᱭᱼᱟ ᱱᱟᱯᱟᱭᱟ ᱥᱚᱵᱽᱡᱤ ᱜᱮ ᱵᱷᱟᱜᱮᱭᱟ, ᱦᱮᱸᱥᱮ! ᱟᱻᱫᱚ ᱟᱞᱮᱥᱮᱜ ᱦᱚᱸ ᱚᱱᱟ ᱫᱷᱟᱨᱟ ᱫᱚ ᱦᱩᱲᱩ ᱯᱮᱠᱮᱴᱟᱜ ᱦᱚᱸᱠᱚ ᱪᱟᱥ ᱞᱮᱠᱷᱟᱱ ᱱᱤᱡᱟᱹ ᱪᱮᱠᱟ ᱞᱮᱠᱟᱨᱮ ᱚᱱᱟ ᱛᱟᱞᱟ ᱨᱮᱫᱚ ᱥᱚᱵᱽ ᱡᱤᱢ ᱪᱟᱥᱼᱟ, ᱦᱮᱸᱥᱮ ᱵᱟᱝᱼ᱾ ᱜᱚᱴᱟᱭ ᱢᱤᱫ ᱢᱤᱫ ᱫᱚ ᱢᱚᱱᱮ ᱦᱩᱭᱩᱜ ᱜᱮ ᱭᱟ,
ᱡᱷᱚᱛᱚ ᱦᱚᱲ ᱡᱩᱫᱤ ᱠᱚ ᱪᱟᱥᱼᱟ ᱛᱟᱦᱮᱞᱮ ᱠᱷᱟᱱ ᱫᱚ ᱦᱩᱭᱩᱜᱼᱟ ᱦᱮᱸᱥᱮ ᱟᱫᱚ ᱮᱠᱞᱟ ᱡᱩᱫᱤᱢ ᱪᱟᱥ ᱛᱚ ᱵᱟᱝ ᱦᱩᱭᱩᱜᱼᱟ, ᱥᱮ ᱛᱟᱦᱮᱞᱮ ᱠᱷᱟᱱ ᱡᱚᱛᱚ ᱪᱟᱹᱥᱤ ᱢᱤᱫᱚᱜ ᱦᱩᱭᱩᱜᱼᱟ᱾
ᱦᱮᱸ ᱦᱮ ᱢᱟᱱᱮ ᱱᱤᱡᱮ ᱥᱩᱢᱩᱢ ᱨᱚᱦᱚᱭ ᱠᱟᱜ ᱧᱮᱞ ᱢᱮ ᱟᱢ ᱫᱚ ᱚᱱᱟ ᱫᱟᱜ ᱛᱮᱜᱮ ᱟᱫᱚ ᱡᱮᱨ ᱟᱠᱟᱱ ᱛᱟᱢ,